ᱦᱮᱞᱳ᱾
ᱦᱮᱜ-ᱦᱮᱞᱳ᱾ ᱦᱮᱸ ᱜᱚᱝᱠᱮ ᱡᱚᱦᱟᱨ ᱜᱮ᱾ ᱦᱮᱸ ᱡᱚᱦᱟᱨ ᱜᱮ ᱜᱚᱝᱠᱮ᱾ ᱦᱳᱭ ᱦᱳᱭ ᱜᱚᱝᱠᱮ᱾ ᱟᱹᱞᱤᱧᱟᱜ ᱨᱚᱲ ᱵᱤᱱ ᱟᱸᱡᱚᱢ ᱴᱷᱤᱠᱟᱹᱭᱮᱜᱼᱟ?
ᱦᱮᱸ ᱜᱚᱝᱠᱮ ᱨᱚᱲ
ᱦᱮᱸ ᱜᱚᱝᱠᱮ ᱨᱚᱲᱞᱤᱧ ᱟᱸᱡᱚᱢᱫᱟ ᱟᱵᱤᱱᱟᱜ᱾ ᱤᱧ ᱫᱚ ᱱᱟᱯᱟᱭ ᱜᱮ ᱟᱸᱡᱚᱢ ᱠᱟᱱᱟ ᱟᱫᱚ ᱟᱹᱞᱤᱧᱟᱜ ᱚᱠᱟ ᱞᱮᱠᱟ ᱵᱮᱱ ᱟᱸᱡᱚᱢ ᱫᱟ? ᱟᱵᱤᱱᱟᱜ ᱦᱚᱸ ᱱᱟᱯᱟᱭ ᱜᱮ ᱟᱸᱡᱚᱢᱚᱜ ᱠᱟᱱᱟ᱾ ᱦᱳᱭ
ᱟᱫᱚ ᱱᱟᱜ ᱜᱚᱝᱠᱮ ᱡᱚᱢ ᱵᱟᱲᱟ ᱠᱚᱫᱚ ᱚᱠᱟᱞᱮᱠᱟ ᱦᱩᱭ ᱵᱟᱲᱟᱭᱱᱟ ᱥᱮ ᱵᱟᱝᱜᱮ?
ᱵᱟᱲᱟᱭ ᱱᱟᱥᱮ ᱵᱟᱝᱜᱮ? ᱮᱸ ᱡᱚᱢ ᱠᱟᱲᱟ ᱠᱚᱫᱚ ᱦᱟᱸᱜ ᱠᱷᱟᱱ ᱟᱹᱣᱨᱤᱭᱟᱜᱼᱟ ᱟᱠᱷᱟᱱ
ᱚ ᱟᱪᱪᱷᱟ ᱟᱪᱷᱟ᱾
ᱟᱨ ᱟᱹᱵᱤᱱ ᱫᱚ?
ᱦᱳᱭ ᱜᱚᱝᱠᱮ ᱟᱹᱞᱤᱧ ᱫᱚ ᱱᱟᱦᱜ ᱡᱚᱢ ᱵᱟᱲᱟ ᱫᱚ ᱦᱩᱭ ᱠᱮᱫᱟᱞᱤᱧ ᱾
ᱦᱩᱭ ᱠᱮᱫᱟᱞᱤᱧ᱾ ᱚᱸ ᱟᱨ
ᱦᱮᱸ᱾
ᱮᱸ ᱱᱟᱯᱟᱭ ᱵᱟᱲᱟ ᱜᱮᱭᱟᱯᱮ?
ᱦᱮᱸ ᱜᱚᱝᱠᱮ ᱱᱤᱛᱚᱜ ᱫᱷᱟᱹᱨᱤᱡ ᱫᱚ ᱱᱟᱦᱜ ᱱᱟᱯᱟᱭ ᱵᱟᱲᱟ ᱜᱮ᱾ ᱟᱫᱚ ᱟᱵᱮᱱ ᱜᱮ ᱱᱟᱦᱜ ᱚᱠᱟᱞᱮᱠᱟ?
ᱚᱠᱟ ᱞᱮᱠᱟ? ᱚᱸᱜ ᱦᱳᱭ ᱟᱹᱞᱤᱧ ᱦᱚᱸ ᱦᱟᱸᱜ ᱠᱷᱟᱱ ᱱᱤᱭᱟᱹ ᱜᱷᱟᱹᱲᱤᱡ ᱫᱚ ᱦᱟᱸᱜ ᱠᱷᱟᱱ ᱱᱟᱯᱟᱭ ᱵᱟᱲᱟ ᱜᱮ᱾ ᱮᱸ ᱪᱟᱸᱫᱳ ᱵᱚᱸᱜᱟᱣᱟᱜ ᱱᱚᱣᱟ ᱫᱟᱭᱟ ᱫᱩᱞᱟᱹᱲ ᱛᱮ᱾
ᱦᱳᱭ ᱦᱳᱭ ᱦᱳᱭ ᱡᱟᱠ ᱜᱚᱢᱠᱮ᱾
ᱡᱟᱠ ᱜᱚᱢᱠᱮ ᱱᱟᱯᱟᱭ ᱥᱟᱱᱟᱢ ᱦᱚᱲ ᱵᱚᱱ ᱛᱟᱦᱮᱸ ᱞᱮᱱᱠᱷᱟᱱ ᱜᱮ ᱱᱟᱯᱟᱭ ᱥᱮ ᱪᱮᱫ᱾ ᱦᱳᱭ ᱦᱳᱭ ᱦᱳᱭ᱾ ᱚ ᱟᱨ ᱛᱟᱦᱚᱞᱮ ᱦᱮ᱾ ᱱᱤᱭᱟᱹ ᱜᱷᱟᱹᱲᱤᱡ ᱫᱚ ᱦᱟᱸᱜ ᱠᱷᱟᱱ ᱪᱮᱫ ᱵᱤᱱ ᱠᱟᱹᱢᱤ ᱵᱟᱲᱟᱭᱮᱜᱼᱟ ᱟ ᱞᱤ
ᱱᱤᱭᱟᱹ ᱜᱷᱟᱹᱲᱤᱡ ᱫᱚ ᱱᱟᱦᱜ ᱜᱚᱝᱠᱮ ᱱᱚᱜᱼᱚᱭ ᱱᱟᱜ ᱢᱚᱴᱟᱢᱩᱴᱤ ᱫᱟᱜ ᱵᱟᱲᱟᱟᱣ ᱠᱟᱫ ᱛᱮ ᱟᱫᱚ ᱱᱟᱥᱮ ᱫᱟᱜ ᱛᱮᱜᱮ ᱛᱚ ᱱᱟᱜ ᱟᱞᱮᱫᱚ ᱵᱩᱨᱩ ᱫᱤᱥᱚᱢ ᱦᱚᱲ ᱛᱚ᱾
ᱟᱪᱪᱷᱟ ᱟᱪᱪᱷᱟ᱾
ᱟᱫᱚ ᱱᱟᱦᱟᱜ
ᱟᱫᱚ ᱱᱟᱦᱟᱜ ᱚᱱᱟ ᱡᱮᱱᱚ ᱦᱳᱭᱛᱚ ᱠᱚᱢ ᱫᱟᱜ ᱛᱟ ᱵᱟᱲᱟ ᱛᱮᱦᱚᱸᱧ᱾ ᱢᱮᱱᱫᱚ ᱟᱦᱟᱨ ᱯᱩᱠᱷᱨᱤ ᱛᱮ
ᱜᱟᱰᱟ ᱫᱚ ᱱᱟᱦᱟᱜ ᱫᱚᱢᱮ ᱪᱟᱸᱲ ᱯᱮᱨᱮᱡᱚᱜ ᱛᱟᱞᱮᱭᱟ᱾
ᱟᱪᱪᱷᱟ ᱟᱪᱪᱷᱟ᱾ ᱚᱸ ᱛᱟᱦᱚᱞᱮ ᱟᱹᱰᱤ ᱱᱟᱯᱟᱭ᱾ ᱟᱫᱚ ᱦᱳᱭ ᱟᱞᱮ ᱥᱮᱱ ᱦᱚᱸ ᱱᱟᱜ ᱠᱷᱟᱱ ᱥᱮ ᱚᱸ ᱵᱟᱹᱫᱽ ᱠᱚᱫᱚ ᱱᱟᱜ ᱟᱹᱣᱨᱤᱭᱟᱜ ᱢᱟᱱᱮ ᱟᱹᱣᱨᱤ ᱞᱮ ᱮᱦᱚᱵᱟ ᱾ ᱮᱸᱷᱮᱸᱦ, ᱵᱟᱹᱭᱦᱟᱹᱲ ᱠᱚᱫᱚ ᱱᱟᱜ ᱡᱷᱚᱛᱚᱞᱮ ᱯᱩᱲᱟᱹᱣ ᱠᱟᱫᱟ, ᱟᱪ-ᱪᱷᱟ -ᱟᱪ-ᱪᱷᱟ -ᱟᱪᱷᱟ ᱾
ᱳ ᱦᱳᱜ ᱾
ᱦᱳᱭ ᱜᱚᱢᱠᱮ, ᱛᱚ ᱜᱚᱢᱠᱮ ᱚᱱᱟ ᱠᱚᱜᱮ, ᱚᱻᱚᱦ ᱾ ᱚ ᱟᱰᱤ ᱱᱟᱯᱟᱭ, ᱮᱸ ᱛᱚ ᱟᱞᱮ ᱥᱮᱱ ᱦᱚᱸ ᱱᱟᱜ ᱠᱷᱟᱱ ᱮᱸ ᱚᱱᱠᱟ ᱞᱮᱠᱟᱛᱮ ᱱᱟᱜ ᱠᱷᱟᱱ ᱦᱳᱲᱳ ᱨᱚᱦᱚᱭ ᱠᱚᱫᱚ ᱦᱟᱸᱜ ᱠᱷᱟᱱᱞᱮ ᱮ ᱛᱚᱦᱚᱵ ᱜᱚᱫ ᱠᱟᱫᱟ ᱟᱫᱚ ᱱᱚᱝᱠᱟ ᱟ ᱥᱮᱨᱢᱟ ᱡᱟᱲᱤ ᱫᱟᱜ ᱛᱮᱫᱚ ᱵᱟᱝᱜᱮ ᱦᱟᱸᱜ ᱠᱷᱟᱱ ᱟᱫᱚ ᱚᱱᱠᱟ ᱞᱮᱠᱟ ᱟᱞᱮᱭᱟᱜ ᱠᱷᱟᱱ ᱜᱟᱰᱟ ᱠᱚᱨᱮᱱᱟᱜ ᱥᱳᱥ ᱢᱮᱱᱟᱜ ᱛᱟᱞᱮᱭᱟ ᱟᱫᱚ ᱦᱟᱸᱜ ᱠᱷᱟᱱ ᱱᱟᱥ ᱱᱟᱜ ᱮ ᱫᱟᱜ ᱞᱮᱠᱷᱟᱱ ᱚᱱᱠᱟ ᱜᱟᱰᱟ ᱠᱚ ᱯᱮᱨᱮᱡ ᱜᱚᱫᱚᱜ ᱛᱟᱞᱮᱭᱟ ᱟᱫᱚ ᱚᱱᱠᱟ ᱞᱮᱠᱟᱛᱮ ᱟᱫᱚ ᱥᱮᱜ ᱱᱚᱣᱟ ᱜᱟᱰᱟ ᱫᱟᱜ ᱛᱮᱜᱮ ᱦᱟᱸᱜ ᱠᱷᱟᱱ ᱦᱳᱲᱳ ᱠᱚᱫᱚ ᱨᱚᱦᱚᱭ ᱜᱟᱱᱚᱜ ᱛᱟᱞᱮᱭᱟ ᱟᱨᱠᱤ ᱠᱷᱮᱛ ᱠᱚᱫᱚ ᱫᱟᱜᱚᱜ ᱛᱟᱞᱮᱭᱟ ᱥ-ᱩ-ᱜ ᱟᱫᱚ ᱚᱱᱠᱟ ᱞᱮᱠᱟᱛᱮ ᱦᱟᱸᱜ ᱠᱷᱟᱱ ᱦᱳᱲᱩ ᱨᱚᱦᱚᱭ ᱠᱚᱫᱚ ᱦᱟᱸᱜ ᱠᱷᱟᱱᱞᱮ ᱮᱛᱚᱦᱚᱵ ᱜᱚᱫ ᱠᱟᱫᱟ ᱷ-ᱩ-ᱦ ᱾
ᱥ-ᱩ-ᱜ ᱦᱳᱭ- ᱦᱳᱭ ᱾
ᱯᱤᱴᱷᱟᱹᱻ ᱦᱳᱭ -ᱦᱳᱭ ᱾
ᱟᱫᱚ ᱱᱟᱜ ᱜᱚᱝᱠᱮ ᱡᱟᱭᱦᱳᱠ ᱢᱮᱱᱫᱚ ᱟᱰᱤ ᱜᱟᱱ ᱜᱮᱞᱟᱝ ᱵᱩᱜᱤ ᱵᱟᱹᱲᱤᱡ ᱫᱚᱞᱟᱝ ᱨᱚᱯᱚᱲᱮᱱᱟ
ᱟᱫᱚ ᱞᱟᱝ ᱨᱚᱯᱚᱲᱮᱱᱟ, ᱦᱳᱭ- ᱦᱳᱭ, ᱮᱸᱜ
ᱟᱫᱚ ᱜᱚᱢᱠᱮ ᱱᱟᱜ ᱢᱮᱱᱫᱚ ᱢᱤᱫᱴᱟᱹᱱ ᱥᱟᱛᱟᱢ
ᱢᱮᱱᱫᱚ ᱢᱤᱫᱴᱮᱱ ᱥᱟᱛᱟᱢ ᱵᱟᱨᱮᱛᱮᱞᱟᱝ ᱢᱮᱱ ᱫᱚ ᱢᱤᱫᱴᱟᱹᱝ ᱥᱟᱛᱟᱢ ᱵᱟᱨᱮ ᱛᱮᱞᱟᱝ ᱨᱚᱯᱚᱲ ᱞᱮᱱᱠᱷᱟᱱ ᱫᱚ ᱱᱤᱦᱟᱹᱛᱤ ᱟᱹᱰᱤ ᱱᱟᱯᱟᱭ ᱠᱚᱜ ᱛᱟᱞᱟᱝ-ᱟ ᱛᱚ, ᱦᱳᱭ -ᱦᱳᱭ ᱾
ᱦᱳᱭ ᱾ ᱟᱫᱚ ᱱᱟᱜ ᱜ ᱜᱚᱝᱠᱮ ᱥᱟᱛᱟᱢ ᱵᱟᱨᱮ ᱛᱮᱫᱚ ᱱᱟᱜ ᱦᱚᱭᱛᱚ ᱟᱯᱮ ᱯᱟᱦᱴᱟ ᱫᱚ ᱵᱤᱨᱼᱵᱩᱨᱩ ᱠᱚ ᱢᱮᱱᱟᱜ-ᱟ ᱪᱮ ᱵᱟᱝᱜᱮ?
ᱠᱩ ᱢᱮᱱᱟᱜ-ᱟ ᱪᱮ ᱵᱟᱝ ᱜᱮ ᱟᱪ-ᱪᱷᱟ ᱟᱪ-ᱪᱷᱟ ᱾
ᱟᱞᱮᱥᱮᱫ ᱫᱚ ᱵᱤᱨ ᱵᱩᱨᱩ ᱢᱮᱱᱟᱜ ᱛᱮ, ᱢᱟ ᱞᱟᱹᱭ ᱵᱤᱱ?
ᱢᱟ ᱞᱟᱹᱭ ᱵᱤᱱ? ᱦᱳᱭ ᱟᱫᱚ ᱦᱟᱸᱜ ᱠᱷᱟᱱ ᱟᱞᱮ ᱥᱮᱱ ᱦᱚᱸ ᱦᱟᱸᱜ ᱠᱷᱟᱱ ᱵᱤᱨ ᱠᱚᱫᱚ ᱢᱮᱱᱟᱜ ᱜᱮᱭᱟ ᱟᱫᱚ ᱦᱟᱸᱜ ᱠᱷᱟᱱ ᱚᱱᱠᱟ ᱥᱟᱸᱜᱮ ᱫᱚ ᱵᱟᱝ ᱨᱮᱦᱚᱸ, ᱦᱳᱭ ᱟᱫᱚ ᱢᱟ ᱟᱵᱤᱱ ᱜᱮ ᱞᱟᱹᱭ ᱞᱮᱵ ᱤᱱ ᱢᱟ ᱠᱟᱹᱡ, ᱦᱳᱭ ᱜᱚᱝᱠᱮ ᱾ ᱮᱸᱜ ᱢᱮᱱ ᱜᱟᱱᱚᱜᱼᱟ ᱛᱟᱞᱦᱮ ᱩᱸᱜ ᱥᱟᱛᱟᱢ ᱞᱮᱠᱟ ᱛᱮᱫᱚ ᱞᱟᱝ ᱧᱩᱛᱩᱢ ᱟᱞᱟᱝ ᱵᱤᱨ ᱟᱨ ᱵᱩᱨᱩ ᱜᱮ ᱥᱮ ᱪᱮᱫ? ᱛᱚ ᱦᱳᱭ- ᱦᱳᱭ -ᱦᱳᱭ ᱾
ᱦᱚᱭ, ᱟᱫᱚ ᱱᱟᱜ ᱜᱚᱢᱠᱮ ᱮᱸᱫ -ᱢᱟ ᱛᱟᱞᱦᱮ ᱟᱵᱮᱱ ᱦᱚᱭᱛᱚ ᱠᱟᱹᱴᱤᱡ ᱨᱚᱲ ᱞᱮᱢ ᱡᱷᱟᱜ ᱾
ᱨᱚᱲ ᱨᱮᱢ ᱡᱷᱟᱜ ᱠᱟᱛᱮ ᱛᱚᱠᱷᱱᱟ ᱟᱢᱮᱢ ᱨᱚᱲ ᱮᱫᱟ ᱾ ᱯ-ᱪ-ᱚ-ᱜ, ᱦᱳᱭ -ᱦᱳᱭ, ᱟᱫᱚ ᱱᱟᱜ ᱠᱷᱟᱱ ᱦᱳᱭ, ᱟᱫᱚ ᱟ ᱵᱤᱨᱵᱩᱨᱩ ᱞᱮᱠᱟᱛᱮᱫᱚ ᱦᱟᱸᱜ ᱠᱷᱟᱱ ᱢᱮᱱᱟᱜ ᱜᱮᱭᱟ ᱟᱫᱚ ᱚᱱᱠᱟ ᱞᱮᱠᱟᱛᱮ ᱱᱟᱜ ᱠᱷᱟᱱ-ᱱ ᱦᱮᱸ, ᱚᱱᱠᱟᱜᱮ ᱟᱭᱢᱟ ᱜᱮ ᱧᱟᱢᱚᱜ ᱠᱟᱱ ᱜᱮᱭᱟ ᱱᱚᱣᱟ ᱵᱤᱨ ᱵᱩᱨᱩ ᱨᱮ ᱟᱫᱚ ᱠᱷᱟᱱ, ᱢᱮᱱᱫᱚ ᱦᱟᱸᱜ ᱠᱷᱟᱱ ᱡᱚ ᱠᱚ ᱡᱚᱠᱷᱚᱱ ᱡᱚᱜᱼᱟ ᱟᱫᱚ ᱚᱱᱟ ᱚᱠᱛᱚ ᱫᱚ ᱫᱟᱨᱮᱹ ᱨᱮᱱᱟᱜ ᱡᱚ ᱠᱚ ᱚ ᱧᱟᱢᱚᱜ ᱠᱟᱱ ᱜᱮᱭᱟ᱾ ᱟ ᱚᱱᱠᱟ ᱞᱮᱠᱟ ᱛᱮ ᱦᱟᱸᱜ ᱠᱷᱟᱱ ᱥᱟᱦᱟᱱ- ᱱ ᱢᱟ ᱧᱟᱢᱚᱜ ᱠᱟᱱ ᱜᱮᱭᱟ ᱟᱫᱚ ᱚᱱᱠᱟ ᱞᱮᱠᱟᱛᱮ ᱥᱟᱠᱟᱢ ᱦᱚᱸ ᱢᱮᱱᱫᱚ ᱦᱟᱸᱜ ᱠᱷᱟᱱ ᱥᱟᱨᱡᱚᱢ ᱥᱟᱠᱟᱢ ᱟᱫᱚ ᱥᱟᱨᱡᱚᱢ ᱥᱟᱠᱟᱢ ᱫᱚ ᱟᱞᱮ ᱥᱮᱱ ᱫᱚ ᱱᱚᱝᱠᱟ ᱮᱸ ᱯᱟᱛᱲᱟ ᱱᱚᱝᱠᱟ ᱠᱚ ᱯᱟᱴᱤᱭᱮᱜᱼᱟ ᱟᱫᱚ ᱯᱟᱛᱲᱟ ᱱᱚᱝᱠᱟ ᱯᱟᱴᱤ ᱠᱟᱛᱮ ᱠᱚ ᱟᱹᱠᱷᱨᱤᱧᱮᱫ ᱜᱮᱭᱟ ᱟᱫᱚ ᱱᱤᱛᱳᱜ ᱱᱤ ᱥᱳᱛ-ᱛᱳᱨ ᱦᱟᱸᱜ ᱠᱷᱟᱱ ᱫᱟᱢ ᱫᱚ ᱦᱟᱸᱜ ᱠᱷᱟᱱ ᱵᱷᱟᱜᱮᱹ ᱜᱮ ᱢᱮᱱᱟᱜᱼᱟ᱾ ᱥ-ᱩ-ᱜ ᱟᱨ ᱚᱱᱟ ᱞᱮᱠᱟᱛᱮ ᱦᱟᱸᱜ ᱠᱷᱟᱱ ᱟᱪ-ᱪᱷᱟ, ᱥ-ᱟ-ᱜ ᱚᱱᱟ ᱞᱮᱠᱟᱛᱮ ᱥᱤᱡᱤᱱ ᱨᱮ ᱱᱟᱜ ᱠᱷᱟᱱ ᱛᱮᱹᱨᱮᱹᱞ ᱥᱟᱠᱟᱢ᱾ ᱛᱮᱹᱨᱮᱹᱞ ᱥᱟᱠᱟᱢ ᱦᱚᱸᱠᱚ ᱦᱟᱛᱟᱣᱟ᱾ᱩᱱ ᱥᱚᱢᱚᱭ ᱦᱚᱸ ᱦᱟᱸᱜ ᱠᱷᱟᱱ ᱫᱚᱨ ᱦᱚᱸ ᱫᱚᱨᱚᱜ ᱜᱮᱭᱟ ᱚᱱᱟ ᱫᱚ ᱦᱟᱸᱜ ᱠᱷᱟᱱ ᱯᱷᱟᱹᱜᱩᱱ ᱵᱚᱸᱜᱟ ᱚᱠᱛᱚ ᱜᱮ ᱥ-ᱤ-ᱜ ᱾ ᱦᱮᱸ ᱥᱟᱠᱟᱢ ᱠᱚᱦᱚᱸ ᱥᱟᱸᱜᱮᱱᱚᱜᱼᱟ ᱟᱫᱚ ᱚᱱᱟ ᱚᱠᱛᱚ ᱦᱚᱸ ᱛᱮᱨᱮᱞ ᱥᱟᱠᱟᱢ ᱜᱮᱠᱚ ᱦᱟᱛᱟᱣᱟ ᱟᱨᱠᱤ᱾
ᱟᱪᱪᱷᱟ ᱟᱪᱪᱷᱟ ᱪᱷᱟ ᱟᱪᱪᱷᱟ ᱜᱚᱝᱠᱮ ᱡᱟᱭᱦᱳᱠ
ᱡᱟᱭ ᱦᱳᱠ ᱢᱤᱫᱴᱮᱱ ᱮᱸ ᱨᱚᱯᱚᱲ ᱪᱟᱞᱟᱜᱼᱟ᱾ ᱦᱩᱸ ᱦᱩᱸ ᱵᱟᱨᱟ ᱵᱟᱨᱤ ᱜᱮᱭᱟ ᱪᱮᱫ ᱦᱩᱸ ᱦᱩᱸ ᱦᱩᱸ᱾
ᱟᱫᱚ ᱱᱟᱸᱜ ᱜᱚᱢᱠᱮ ᱡᱟᱜᱮ ᱢᱤᱫᱴᱮᱱ ᱟᱹᱰᱤ ᱱᱟᱯᱟᱭ ᱢᱤᱫᱴᱮᱱ ᱮᱸᱫ ᱜᱚᱞᱯᱚ ᱥᱮ ᱜᱟᱞᱢᱟᱨᱟᱣ ᱵᱮᱱ ᱞᱟᱹᱭ ᱠᱮᱫᱼᱟ, ᱟᱫᱚ ᱱᱟᱸᱜ ᱜᱚᱝᱠᱮ ᱟᱞᱮ ᱯᱟᱦᱟᱴᱟ ᱦᱚᱸ ᱱᱟᱸᱜ ᱚᱱᱠᱟᱜ ᱜᱮ ᱢᱮᱱᱫᱚ ᱱᱚᱜᱼᱱᱟ
ᱱᱚᱜᱼᱱᱟ ᱥᱟᱠᱟᱢ ᱠᱚᱫᱚ ᱱᱟᱦᱟᱸᱜ ᱵᱤᱨ-ᱵᱩᱨᱩ ᱯᱮ ᱢᱮᱱ ᱞᱮᱠᱷᱟᱱ ᱫᱚ ᱱᱟᱸᱜ ᱜᱚᱢᱠᱮ
ᱮᱸᱜ ᱵᱤᱨ-ᱵᱩᱨᱩ ᱵᱤᱨ-ᱵᱩᱨᱩ ᱫᱚ ᱱᱟᱸᱜ ᱜᱚᱢᱠᱮ ᱡᱟᱦᱟᱸ ᱨᱮ ᱢᱟᱹᱱᱢᱤ ᱵᱚᱱ ᱛᱟᱸᱦᱮᱱᱟ ᱚᱸᱰᱮ ᱡᱩᱫᱤ ᱵᱤᱨ-ᱵᱩᱨᱩ ᱛᱟᱸᱦᱮᱱ ᱛᱟᱵᱚᱱᱟ ᱛᱟᱦᱚᱞᱮ ᱟᱹᱰᱤ ᱱᱟᱯᱟᱭ ᱚᱱᱟ ᱠᱚᱨᱮ ᱫᱚ ᱦᱳᱭᱛᱚ ᱜᱚᱲᱚ ᱥᱚ ᱯᱚᱦᱚᱫ ᱵᱚᱱ ᱧᱟᱢᱟ ᱥᱮ ᱟᱵᱚᱣᱟᱜ ᱟᱭᱟᱜ ᱥᱚᱝᱥᱟᱨ ᱥᱟᱸᱜᱷᱟᱨ ᱜᱟᱹᱰᱤ ᱪᱟᱞᱟᱣ ᱨᱮ ᱟᱵᱚᱣᱟᱜ ᱮᱸᱴᱠᱮᱴᱚᱬᱮ ᱵᱟᱭ ᱦᱩᱭ ᱦᱚᱪᱚᱣᱟᱜᱼᱟ᱾
ᱦᱳᱭ ᱦᱳᱭ᱾
ᱦᱳᱭ᱾ ᱟᱫᱚ ᱱᱟᱸᱟᱜ ᱜᱚᱢᱠᱮ ᱚᱱᱟ ᱞᱮᱠᱟᱛᱮᱞᱤᱧ ᱞᱟᱹᱭᱟ ᱟᱞᱮ ᱯᱟᱦᱴᱟ ᱱᱟᱜ ᱚᱱᱠᱟᱜᱮ ᱢᱮᱱᱫᱚ ᱚᱱᱮ ᱡᱮᱢᱚᱱ ᱪᱟᱹᱛ ᱵᱟᱹᱭᱥᱟᱹᱠᱷ ᱫᱤᱱ ᱫᱤᱱ ᱫᱚ ᱱᱚᱜᱼᱱᱚᱣᱟ ᱥᱟᱠᱟᱢ ᱠᱚ ᱛᱮᱨᱮᱞ ᱥᱟᱠᱟᱢ ᱠᱚ ᱮᱢᱟᱱ ᱛᱮᱢᱟᱱ ᱥᱮ ᱥᱟᱦᱟᱱ ᱠᱚ ᱡᱟᱦᱟᱸᱭ ᱡᱩᱫᱤ ᱠᱚ ᱢᱮᱱᱟ ᱢᱟᱜ ᱵᱟᱝ ᱢᱟᱱᱮ ᱢᱟᱜ ᱫᱚ ᱵᱟᱭ ᱞᱟᱹᱠᱛᱤᱜᱼᱟ,
ᱦᱩᱸ᱾ ᱟᱫᱚ ᱱᱟᱸᱜ ᱜᱚᱝᱠᱮ ᱚᱱᱟ ᱠᱚᱜᱮ ᱦᱳᱭᱛᱳ ᱡᱟᱦᱟᱸᱭ ᱡᱩᱫᱤ ᱩᱯᱟᱨᱡᱚᱱ ᱵᱩᱡᱷᱟᱹᱣ ᱮᱭᱟ ᱦᱳᱭ ᱦᱳᱭ᱾ ᱜᱚᱝᱠᱮ ᱩᱱᱤ ᱫᱚ ᱚᱱᱟ ᱠᱚ ᱦᱚᱭᱛᱳ ᱚᱱᱟ ᱧᱩᱨᱦᱩ ᱥᱟᱦᱟᱱ ᱠᱚ ᱥᱮ ᱜᱚᱡ ᱥᱟᱦᱟᱱ ᱠᱚ ᱦᱩᱸ ᱵᱮᱥ ᱪᱮᱦᱨᱟ ᱥᱟᱺᱦᱤᱡ ᱠᱷᱟᱫᱤ ᱵᱟᱲᱟ ᱠᱟᱛᱮ ᱦᱚᱳᱛᱳ ᱱᱩᱤ ᱫᱚ ᱵᱟᱡᱟᱨ ᱨᱮ ᱤᱫᱤ ᱠᱟᱛᱮ ᱟᱹᱠᱷᱨᱤᱧ ᱫᱟᱲᱮᱭᱟᱜ-ᱟᱭ᱾ ᱦᱳᱭ ᱦᱳᱭ ᱦᱳᱭ᱾
ᱦᱳ ᱦᱳ ᱦᱳᱭ ᱜᱚᱢᱠᱮ ᱢᱟ ᱞᱟᱹᱭᱵᱤᱱ᱾
ᱢᱟ ᱞᱮᱭ ᱵᱤᱱ᱾ ᱚ ᱦᱳᱭ ᱟᱫᱚ ᱦᱟᱸᱜ ᱠᱷᱟᱱ ᱚᱱᱠᱟ ᱞᱮᱠᱟ ᱛᱮᱦᱚᱸ ᱱᱤᱛᱚᱜ ᱫᱚ ᱦᱟᱸᱜ ᱠᱷᱟᱱ ᱵᱤᱨ ᱵᱩᱨᱩ ᱠᱚᱨᱮ ᱦᱟᱸᱜ ᱠᱷᱟᱱ ᱩᱫᱽ ᱠᱚ ᱯᱩᱴ ᱠᱟᱹ ᱠᱚ ᱧᱟᱢᱚᱜ ᱠᱟᱱ ᱜᱮᱭᱟ ᱵᱷᱟᱜᱤ ᱜᱮ ᱟᱫᱚ ᱦᱟᱸᱜ ᱠᱷᱟᱱ ᱟᱹᱞᱤᱧ ᱦᱚᱸ ᱠᱟ ᱞᱤᱧ ᱧᱟᱢ ᱵᱟᱲᱟ ᱞᱮᱫ ᱠᱚᱜᱮᱭᱟ ᱪᱟᱞᱟᱣ ᱵᱟᱲᱟ ᱦᱩᱭᱩᱜ ᱠᱟᱱ ᱜᱮᱭᱟ ᱴᱩᱠ ᱴᱟᱠ ᱦᱟᱸᱜ ᱠᱷᱟᱱ ᱯᱟᱞᱟ ᱢᱟᱜ ᱠᱚᱫᱚ᱾ ᱱᱮᱛᱟᱨ ᱫᱤᱱ ᱛᱚ ᱦᱟᱸᱜ ᱠᱷᱟᱱ ᱟᱫᱚ ᱦᱟᱸᱜ ᱠᱷᱟᱱ ᱢᱮᱨᱚᱢ ᱠᱚ ᱟᱹᱥᱩᱞ ᱵᱟᱲᱟ ᱦᱩᱭᱠᱟᱱ ᱜᱮᱭᱟ ᱟᱫᱚ ᱩᱱ ᱠᱩ ᱫᱚ ᱱᱟᱸᱜ ᱠᱷᱟᱱ ᱱᱤᱭᱟᱹ ᱚᱠᱛᱚ ᱫᱚ ᱮᱸ ᱴᱷᱤᱠ ᱴᱷᱟᱠ ᱥᱟᱺᱦᱤᱡ ᱫᱚ ᱵᱟᱝᱠᱚ ᱟᱹᱛᱤᱧ ᱫᱟᱲᱮᱭᱟᱜ ᱠᱟᱱᱟ ᱟᱫᱚ ᱚᱱᱠᱟ ᱞᱮᱠᱟᱛᱮᱭ ᱚᱱᱠᱟᱭ ᱨᱤᱢᱤᱞᱮᱜᱼᱟᱭ ᱢᱤᱫ ᱜᱷᱟᱹᱲᱤᱡ ᱢᱤᱫ ᱜᱷᱟᱹᱲᱤᱡ ᱮ ᱫᱟᱜ ᱮᱜᱼᱟ ᱟᱫᱚ ᱱᱚᱝ ᱠᱟ ᱠᱟᱡᱮᱨ ᱫᱟᱜ ᱫᱚ ᱵᱟᱝ ᱟᱫᱚ ᱱᱩᱜ ᱩᱝᱠᱩ ᱡᱤᱱᱤᱥ ᱠᱚ ᱦᱟᱸᱜ ᱠᱷᱟᱱ ᱴᱷᱤᱠ ᱴᱷᱟᱠ ᱦᱟᱸᱜ ᱠᱷᱟᱱ ᱵᱟᱝᱠᱚ ᱡᱚᱢ ᱫᱟᱲᱮᱭᱟᱜ ᱠᱟᱱᱟ ᱟᱫᱚ ᱚᱱᱠᱟ ᱞᱮᱠᱟ ᱛᱮ ᱵᱤᱨ ᱠᱚᱫᱚ ᱦᱟᱸᱜ ᱪᱟᱞᱟᱣ ᱵᱟᱲᱟ ᱦᱩᱭᱩᱜ ᱠᱟᱱ ᱜᱮᱭᱟ, ᱟᱫᱚ ᱱᱚᱝᱠᱟ ᱯᱟᱞᱟ ᱠᱚ ᱢᱟᱜ ᱵᱟᱲᱟ ᱟᱹᱜᱩ ᱦᱩᱭᱩᱜ ᱠᱟᱱ ᱜᱮᱭᱟ ᱟᱫᱚ ᱦᱚᱸᱜ ᱱᱚᱝᱠᱟ ᱞᱮᱠᱟᱛᱮ ᱦᱟᱸᱜ ᱠᱷᱟᱱ ᱯᱩᱴᱠᱟᱹ ᱠᱚ ᱦᱟᱸᱜ ᱠᱷᱟᱱ ᱦᱩᱸ ᱩᱛᱩ ᱠᱚ ᱞᱮᱠᱟ ᱫᱚ ᱠᱚ ᱧᱟᱢ ᱵᱟᱲᱟᱜ ᱠᱟᱱ ᱜᱮᱭᱟ ᱱᱟᱜ ᱠᱷᱟᱱ ᱱᱤᱭᱟᱹ ᱜᱷᱟᱹᱲᱤᱡ ᱫᱚ᱾ ᱟᱫᱚ ᱱᱟᱜ ᱠᱷᱟᱱ ᱯᱩᱴᱠᱟᱹ ᱠᱚᱫᱚ ᱦᱟᱸᱜ ᱠᱷᱟᱱ ᱱᱚᱣᱟᱵᱤᱱ ᱵᱟᱰᱟᱭ ᱜᱮ ᱟᱫᱚ ᱟᱹᱵᱤᱱ ᱥᱮᱫ ᱦᱚᱸ ᱚᱱᱠᱟ ᱯᱟᱞᱮ ᱦᱮᱱᱟᱜ ᱠᱚᱜᱮᱭᱟ ᱦᱟᱸᱜ ᱠᱷᱟᱱ,
ᱦᱳᱭ ᱜᱚᱢᱠᱮ ᱟᱞᱮ ᱯᱟᱦᱟᱴᱟ ᱫᱚ ᱱᱟᱸᱜ ᱢᱮᱱᱫᱚ ᱯᱩᱴᱠᱟᱹ ᱢᱮᱱ ᱞᱮᱠᱷᱟᱱ ᱫᱚ ᱜᱚᱢᱠᱮ ᱱᱟᱸᱜ
ᱮᱸᱜ ᱯᱩᱴᱠᱟᱹ ᱛᱟᱭ ᱥᱮ ᱱᱤᱛᱚᱜ ᱵᱤᱨᱵᱩᱨᱩ ᱨᱮᱱᱟᱜ ᱡᱤᱵ ᱡᱤᱭᱟ. ᱞᱤ ᱦᱩᱸ ᱦᱩᱸ ᱦᱩᱸ᱾
ᱱᱤᱛᱚᱜ ᱫᱚ ᱱᱟᱜ ᱜᱚᱢᱠᱮ ᱱᱤᱭᱟᱹ ᱚᱠᱛᱚ ᱨᱮᱫᱚ ᱧᱟᱢᱚᱜᱼᱟ ᱟᱵᱚ ᱦᱚᱸ ᱨᱩ ᱵᱤᱞᱤ ᱛᱚ ᱟᱹᱰᱤ ᱢᱟᱱᱮ ᱰᱷᱮᱨ ᱠᱟᱭᱛᱮ ᱧᱟᱢᱚᱜᱼᱟ ᱛᱚ,
ᱦᱩᱸ ᱦᱩᱸ ᱦᱩᱸ ᱴᱷᱤᱠ ᱴᱷᱤᱠ ᱟᱨ ᱱᱟ ᱚᱱᱠᱟ ᱩᱫ ᱛᱟᱭ ᱯᱩᱴᱠᱟᱹ ᱛᱟᱭ ᱟᱨᱚ ᱮᱢᱟᱱ ᱛᱮᱢᱟᱱ ᱟᱨᱚ᱾ ᱚᱱᱠᱟ ᱟᱭᱢᱟ ᱡᱤᱱᱤᱥ ᱜᱮ ᱦᱩ
ᱦᱮᱸ ᱡᱮᱢᱚᱱ ᱜᱚᱝᱠᱮ ᱱᱤᱛᱚᱜ ᱫᱚ᱾
ᱡᱮᱢᱚᱱ ᱜᱚᱝᱠᱮ ᱱᱤᱛᱚᱜ ᱫᱚ ᱟᱞᱮ ᱯᱟᱦᱟᱴᱟ ᱠᱷᱚᱱᱟᱜ ᱯᱷᱩᱴᱠᱟᱹ ᱠᱚ ᱩᱫ ᱠᱚ᱾
ᱠᱟᱴᱷᱟᱱ ᱩᱫ
ᱠᱟᱰᱷᱟᱱ ᱩᱫ ᱠᱚ ᱟᱹᱰᱤ ᱰᱷᱮᱨ ᱧᱟᱢᱚᱜᱼᱟ ᱦᱩ ᱦᱩ᱾
ᱟᱫᱚ ᱱᱚᱝᱠᱟ ᱦᱚᱭᱛᱳ ᱡᱟᱦᱟᱸᱭ ᱡᱩᱫᱤ ᱮ ᱩᱛᱩ ᱠᱚᱨᱮᱱᱟᱜ ᱫᱚ ᱱᱤᱛ᱾ ᱱᱮᱛᱟᱨ ᱫᱤᱱ ᱫᱚ ᱱᱟᱦᱟᱜ ᱫᱚᱢᱮ ᱮᱠᱴᱟ ᱚᱱᱠᱟ ᱮᱴᱠᱮᱴᱚᱬᱮ ᱫᱚ ᱵᱟᱭ ᱦᱩᱭᱩᱜᱼᱟ ᱠᱟᱨᱚᱱ᱾
ᱵᱟᱭ ᱦᱩᱭᱩᱜᱼᱟ ᱠᱟᱨᱚᱱ ᱱᱩᱭ ᱫᱚ ᱡᱟᱦᱟᱸ ᱢᱚᱱᱮᱭᱟ ᱡᱮ ᱩᱛᱩ ᱠᱷᱚᱱ ᱡᱚᱜᱟᱨ ᱦᱩᱭᱩᱜᱼᱟ᱾
ᱥᱤᱢ ᱨᱮ ᱵᱩᱨᱩᱮᱱ ᱵᱩᱨᱩ ᱥᱮᱱᱛᱮ ᱨᱩᱣᱟᱹᱲ ᱠᱟᱛᱮ ᱚᱸᱰᱮ ᱢᱟᱱᱮ ᱟᱹᱰᱤ ᱰᱷᱮᱨ ᱰᱷᱮᱨ᱾
ᱟ. ᱰᱤ ᱰᱷᱮᱨ ᱰᱷᱮᱨ ᱠᱚ ᱟᱹᱜᱩ ᱡᱟ. ᱱᱤᱡ ᱠᱟᱱᱟ ᱱᱤᱛᱚᱜ ᱫᱚ ᱱᱤᱭᱟᱹ ᱜᱷᱟᱹᱲᱤᱡ ᱫᱚ ᱦᱟᱜ ᱠᱷᱟᱱ ᱜᱚᱴᱟᱜᱮ ᱦᱟᱠᱟᱱ ᱠᱷᱟᱱ ᱚᱱᱠᱟ ᱫᱚ ᱚᱢᱚᱱ ᱵᱟᱲᱟᱜ ᱠᱟᱱ ᱜᱮᱭᱟ ᱦᱟᱸᱜ ᱠᱷᱟᱱ ᱟᱫᱚ ᱱᱤᱭᱟᱹ ᱚᱠᱛᱚ ᱠᱚᱨᱮ ᱜᱮ ᱦᱟᱸᱜ᱾ ᱵᱟᱠᱷᱟᱱ ᱥᱟᱹᱨᱫᱤ ᱜᱚᱫ ᱟᱠᱟᱱ ᱜᱮᱭᱟ ᱛᱚ᱾
ᱦᱳᱭ
ᱦᱳᱭ
ᱟᱫᱚ ᱜᱚᱢᱠᱮ ᱢᱟ ᱟᱵᱮᱱ ᱠᱟᱹᱴᱤᱡ ᱨᱚᱲᱟᱜ ᱵᱮᱱ᱾
ᱟᱵᱮᱱ ᱠᱟᱹᱴᱤᱡ ᱨᱚᱲᱟᱜ ᱵᱤᱱ᱾ ᱦᱳᱭ ᱦᱳᱭ ᱦᱮ ᱟᱫᱚ᱾ ᱦᱮ ᱱᱚᱝᱠᱟ ᱜᱮ ᱦᱳᱭ ᱟᱹᱵᱤᱱ ᱦᱚᱸᱵᱤᱱ ᱢᱮᱱ ᱠᱮᱫ ᱞᱮᱠᱟᱜᱮ ᱟᱫᱚ ᱥᱟᱱᱟᱢᱟᱜ ᱜᱮ ᱱᱚᱝᱠᱟᱱᱟᱜ ᱵᱤᱨ ᱵᱩᱨᱩ ᱢᱮᱱᱟᱜ ᱛᱮ ᱦᱟᱸᱜ ᱠᱷᱟᱱ ᱠᱤᱪᱷᱩ ᱠᱤᱪᱷᱩ ᱟᱭ ᱩᱯᱟᱹᱭ ᱦᱩᱭᱩᱜ ᱠᱟᱱ ᱜᱮᱭᱟ ᱟᱫᱚ ᱠᱤᱪᱷᱩ ᱠᱤᱪᱷᱩ᱾ ᱠᱤᱪᱷᱩ ᱟᱵᱚ ᱢᱟᱹᱱᱢᱤ ᱠᱚᱫᱚ ᱦᱟᱸᱜ ᱠᱷᱟᱱ ᱱᱚᱣᱟ ᱠᱚᱛᱮ ᱜᱮ ᱦᱟᱸᱜ ᱠᱷᱟᱱ ᱴᱩᱠ ᱴᱩᱠ᱾ ᱴᱩᱠ ᱴᱟᱠ ᱫᱚ ᱦᱟᱜ ᱠᱷᱟᱱ ᱩᱛᱩ ᱵᱩᱞᱩᱝ ᱥᱩᱱᱩᱢ ᱠᱚᱫᱚ ᱱᱚᱝᱠᱟ ᱥᱚᱝᱥᱟᱨ ᱵᱟᱠᱷᱨᱟ ᱫᱚ ᱪᱟᱞᱟᱜ ᱠᱟᱱ ᱜᱮᱭᱟ᱾
ᱦᱳᱭ ᱦᱳᱭ
ᱡᱟᱠ ᱟᱫᱚᱠᱷᱟᱱ ᱟᱹᱞᱤᱧ ᱦᱚᱸ ᱵᱷᱟᱜᱮ ᱞᱤᱧ ᱵᱩᱡᱷᱟᱹᱣᱟ ᱠᱟᱨᱚᱱ᱾ ᱮ ᱱᱚᱝᱠᱟ ᱟᱵᱚ ᱥᱮᱱ ᱱᱚᱝᱠᱟ ᱵᱤᱨᱼᱵᱩᱨᱩ ᱢᱮᱱᱟᱜᱼᱟ ᱢᱮᱱᱫᱚ ᱡᱟᱦᱟᱱᱟᱜ ᱠᱟᱹᱢᱤ ᱵᱟᱹᱵᱤᱱ ᱧᱮᱧᱟᱢ ᱨᱮᱦᱚᱸ᱾ ᱢᱮᱱᱫᱚ ᱟᱹᱵᱤᱱ ᱛᱮ ᱠᱟᱹᱢᱤ ᱠᱟ ᱠᱟᱛᱮᱫ ᱟᱹᱜᱩ ᱠᱟᱛᱮᱫ ᱵᱤᱱ ᱟᱭ ᱩᱯᱟᱹᱭ ᱫᱟᱲᱮᱭᱟᱜᱼᱟ ᱟᱫᱚ ᱱᱚᱣᱟ ᱫᱚ ᱢᱤᱫ᱾ ᱢᱤᱫᱴᱮᱱ ᱟᱵᱚᱣᱟᱜ ᱵᱷᱟᱹᱜᱤ ᱥᱩᱥ ᱢᱮᱱᱟᱜ ᱛᱟᱵᱚᱱᱟᱸ᱾ ᱟᱫᱚ ᱦᱚᱸᱜᱼᱚᱭ ᱧᱮᱞ ᱵᱤᱱ ᱥᱮ ᱚᱱᱠᱟ ᱞᱮᱠᱟ ᱛᱮᱫᱚ ᱦᱟᱜ ᱠᱷᱟᱱ ᱟᱵᱚ ᱱᱚᱣᱟ ᱟᱹᱛᱩ ᱴᱚᱞᱟ ᱠᱚᱨᱮ ᱫᱚ᱾ ᱦᱮᱸ ᱚᱱᱠᱟ ᱢᱚᱛᱚ ᱦᱟᱸᱜ ᱠᱟᱱ ᱠᱟᱹᱢᱤ ᱠᱚᱫᱚ ᱟᱨ ᱵᱟᱹᱱᱩᱜᱼᱟ ᱱᱤᱭᱟᱹ ᱜᱷᱟᱹᱲᱤᱡ ᱫᱚ᱾ ᱟᱫᱚ ᱱᱤᱛᱳᱜ ᱫᱚ ᱦᱟᱜ ᱠᱷᱟᱱ ᱴᱩᱠ ᱴᱟᱠ ᱪᱟᱥᱵᱟᱥ ᱜᱮ ᱟᱫᱚ ᱴᱩᱠ ᱴᱟᱠ ᱦᱟᱜ ᱠᱷᱟᱱ᱾ ᱱᱤᱭᱟᱹ ᱜᱷᱟᱹᱲᱤᱡ ᱚᱠᱛᱚ ᱴᱩᱠ ᱴᱟᱠ ᱪᱟᱥᱵᱟᱥ ᱟᱨ᱾ ᱚᱱᱠᱟᱜᱮ ᱥᱤᱡᱤᱱ ᱠᱚᱨᱮ ᱟᱫᱚ ᱦᱟᱸᱜ ᱠᱷᱟᱱ ᱱᱚᱝᱠᱟ ᱦᱳᱭ ᱢᱤᱫ᱾ ᱵᱟᱨ ᱪᱟᱸᱫᱳ ᱜᱟᱱ ᱵᱟᱫᱽ ᱨᱮᱫᱚ ᱦᱟᱸᱜ ᱠᱷᱟᱱ ᱦᱮᱲᱦᱮᱫ ᱠᱚ ᱟᱫᱚ ᱚᱱᱟ ᱵᱟᱫᱽ ᱨᱮᱫᱚ ᱦᱟᱸᱜ ᱠᱷᱟᱱ᱾ ᱤᱨ ᱠᱚ ᱟᱫᱚ ᱚᱱᱠᱟ ᱫᱚ ᱦᱟᱸᱜ ᱠᱷᱟᱱ ᱟᱹᱰᱤ ᱯᱚᱨᱮ ᱯᱚᱨᱮ ᱢᱮᱱᱟᱜᱼᱟ ᱱᱚᱝᱠᱟ ᱞᱮᱠᱟᱛᱮ ᱦᱟᱸ ᱠᱷᱟᱱ᱾ ᱱᱚᱝᱠᱟᱱ ᱨᱮᱜᱩᱞᱟᱨ ᱠᱟᱹᱢᱤ ᱞᱮᱠᱟ ᱛᱮᱫᱚ ᱱᱚᱣᱟ ᱟᱹᱛᱩ ᱫᱤᱥᱚᱢ ᱨᱮᱫᱚ ᱚᱱᱠᱟ ᱛᱚ ᱦᱟᱸᱜ ᱠᱷᱟᱱ ᱵᱟᱝ ᱧᱮᱞᱚᱜ ᱠᱟᱱᱟ᱾
ᱵᱟᱝ
ᱱᱚᱣᱟ ᱠᱚᱛᱮᱜ ᱜᱮ ᱦᱟᱸᱜ ᱠᱷᱟᱱ ᱟᱹᱰᱤ ᱦᱚᱲ ᱟᱹᱰᱤ ᱨᱚᱠᱚᱢ ᱠᱟᱛᱮ ᱠᱚ ᱦᱟᱸᱜ ᱟᱭᱯᱩᱭᱮᱱᱟ᱾ ᱟᱭ ᱩᱯᱩᱭᱮᱫᱼᱟᱭ ᱚᱱᱟᱮ ᱪᱤᱠᱟᱹ ᱵᱤᱱ᱾ ᱦᱳᱭ ᱦᱳᱭ ᱚᱱᱮ ᱡᱮᱢᱚᱱ ᱵᱤᱱ ᱢᱮᱱ ᱠᱮᱫ ᱞᱮᱠᱟ ᱚᱠᱚᱭ ᱫᱚ ᱥᱟᱠᱟᱢ ᱛᱮ᱾ ᱚᱠᱚᱭ ᱫᱚ ᱥᱟᱦᱟᱱ ᱛᱮ ᱚᱠᱚᱭ ᱫᱚ᱾ ᱩᱫ ᱯᱩᱴᱠᱟᱹᱛᱮ ᱱᱚᱝᱠᱟ ᱜᱮ ᱚᱱᱠᱟ ᱠᱟᱛᱮ ᱜᱮᱵᱚᱱ ᱟᱹᱥᱩᱞᱚᱜ ᱠᱟᱱ ᱜᱮᱭᱟ ᱦᱟᱸᱜ᱾ ᱟᱫᱚ ᱱᱟᱜ ᱜᱚᱝᱠᱮ
ᱢᱟᱹᱱᱢᱤ ᱢᱚᱛᱚ ᱜᱮᱛᱚ ᱡᱟᱦᱟᱸᱮ ᱞᱮᱠᱟᱛᱮ ᱟᱹᱥᱩᱞ ᱱᱤᱦᱟᱹᱛᱤ ᱞᱟᱜᱟᱣ ᱵᱚᱱ ᱜᱮᱭᱟ᱾
ᱦᱩᱸ᱾
ᱟᱫᱚ ᱱᱟᱜ ᱜᱚᱝᱠᱮ ᱱᱤᱛᱚᱜ ᱧᱮᱞᱚᱜᱚᱜ ᱠᱟᱱᱟ, ᱟᱹᱰᱤ ᱟᱹᱰᱤ ᱴᱚᱴᱷᱟ ᱠᱚᱨᱮ ᱜᱮ ᱵᱤᱨ-ᱵᱩᱨᱩ ᱵᱚᱱ ᱢᱟᱜ ᱮᱫᱟ᱾ ᱵᱤᱨ ᱵᱩᱨᱩ ᱢᱟ ᱯᱷᱟᱸᱠᱟ ᱯᱷᱟᱸᱠᱟ ᱠᱟᱛᱮᱫ ᱚᱱᱟ ᱠᱚᱨᱮᱫ ᱦᱚᱭᱼᱛᱚ ᱮᱴᱟᱜ ᱠᱷᱚᱱᱟᱜ ᱦᱚᱭᱼᱛᱚ ᱩᱱᱠᱩ ᱮᱴᱟᱜ ᱡᱟᱹᱛᱤ ᱠᱚ ᱦᱤᱡᱩᱜ ᱠᱟᱱᱟ, ᱮᱴᱟᱜ ᱡᱟᱹᱛᱤ ᱦᱮᱡ ᱠᱟᱛᱮᱫ ᱟᱵᱚ ᱱᱤᱭᱟᱹ ᱵᱤᱨ ᱵᱩᱨᱩ ᱠᱚᱨᱮᱫ ᱦᱚᱭᱼᱛᱳ ᱡᱟᱦᱟᱸ ᱛᱤᱱᱟᱹᱜ ᱢᱮᱱ ᱜᱟᱱᱚᱜᱼᱟ, ᱫᱷᱤᱨᱤ ᱛᱟᱭ ᱮᱢᱟᱱ ᱮᱢᱟᱱ ᱛᱟᱭ ᱟᱨᱚ ᱚᱱᱠᱟ ᱡᱤᱱᱤᱥ ᱫᱟᱨᱮ ᱠᱚᱠᱚ ᱢᱟᱜ ᱮᱫᱟ᱾ ᱚᱱᱠᱟ ᱜᱮ ᱟᱵᱚ ᱟᱹᱛᱩ ᱴᱚᱞᱟ ᱨᱮᱱ ᱢᱤᱫᱴᱮᱱ ᱵᱟᱨᱭᱟ ᱴᱷᱤᱠᱟᱹᱫᱟᱨ ᱠᱚ ᱛᱤᱸᱜᱩᱱ ᱟᱠᱟᱱᱟ᱾ ᱫᱟᱨᱮ ᱠᱚᱨᱮᱱ ᱦᱚᱸ ᱟᱨ ᱠᱟᱴ ᱠᱚᱨᱮᱱ ᱦᱚᱸ
ᱦᱩᱸ, ᱦᱩᱸ᱾
ᱟᱨ ᱞᱟᱹᱴᱩ ᱞᱟᱹᱴᱩ ᱦᱳᱭᱼᱛᱚ ᱜᱟᱹᱰᱤ ᱠᱚ ᱵᱚᱞᱚᱜ ᱠᱟᱱᱟ᱾ ᱜᱟᱹᱰᱤ
ᱜᱟᱹᱰᱤ ᱠᱚ ᱵᱚᱞᱚ ᱠᱟᱛᱮ ᱫᱟᱨᱮ ᱡᱚᱛᱚ ᱠᱚ ᱤᱫᱤᱭ ᱮᱫᱟ, ᱚᱠᱚ ᱥᱮᱫ, ᱦᱳᱭ ᱦᱳᱭ ᱾ ᱤᱫᱤᱭᱮᱫ ᱜᱮᱭᱟ ᱠᱚ, ᱦᱟᱸᱜ ᱠᱷᱟᱱ ᱦᱩᱸ ᱩᱱᱠᱩᱣᱟᱜ ᱫᱚ ᱫᱚᱢᱮ ᱮᱴᱠᱮᱴᱚᱬᱮ ᱫᱚ ᱵᱟᱝ ᱦᱩᱭᱩᱜ ᱠᱟᱱᱟ, ᱦᱳᱭ ᱦᱳᱭ᱾
ᱡᱟᱦᱟᱸ
ᱡᱟᱦᱟᱸ ᱡᱟᱦᱟᱸ ᱴᱚᱴᱷᱟ ᱠᱷᱚᱱ ᱠᱚ ᱤᱫᱤᱭ ᱮᱫᱟ, ᱢᱮᱱᱠᱷᱟᱱ ᱚᱱᱟ ᱴᱚᱴᱷᱟ ᱨᱮᱱ ᱡᱟᱦᱟᱭ ᱱᱟᱜ ᱢᱟᱹᱱᱢᱤ ᱢᱮᱱᱟᱜ ᱵᱚᱱᱟ ᱥᱮ ᱚᱸᱰᱮ ᱡᱟᱦᱟᱸ ᱵᱚᱱ ᱡᱤᱵᱚᱱ ᱡᱚᱛᱚᱱ ᱮᱫᱟ, ᱥᱮ ᱚᱸᱰᱮ ᱡᱤᱭᱚᱱ ᱵᱚᱱ ᱠᱷᱟᱸᱰᱟᱣ ᱮᱫᱟ᱾ ᱦᱩᱸ ᱦᱩᱸ᱾
ᱩᱱᱠᱩ ᱠᱚᱣᱟᱜ ᱱᱟᱜ ᱟᱥᱚᱞ ᱮᱴᱠᱮᱴᱚᱬᱮ ᱫᱚ ᱦᱩᱭᱩᱜ ᱠᱟᱱᱟ᱾ ᱟᱫᱚ ᱱᱚᱜᱼᱚᱭ ᱫᱚ ᱥᱟᱱᱟᱢ ᱦᱚᱲ ᱜᱮ ᱡᱩᱫᱤ ᱵᱚᱱ ᱫᱩᱜ ᱫᱟᱨᱟᱢ ᱠᱮ ᱥᱮ ᱥᱟᱱᱟᱢ ᱦᱚᱲ ᱜᱮ ᱡᱮᱦᱮᱛᱩ ᱟᱵᱚ ᱫᱚ ᱢᱟᱹᱡᱷᱤ
ᱢᱟᱮ ᱱᱚᱝᱠᱟ ᱜᱮ ᱟᱹᱛᱩ ᱛᱚᱞ ᱠᱟᱛᱮᱱ ᱛᱟᱦᱮᱱ ᱠᱟᱱᱟ, ᱦᱳᱭ ᱦᱳᱭ, ᱦᱳᱭ ᱟᱫᱚ ᱱᱚᱜᱼᱚᱭ ᱱᱚᱣᱟ ᱜᱮ ᱡᱩᱫᱤ ᱵᱚᱱ ᱵᱩᱡ ᱫᱟᱨᱟᱢ ᱠᱮ ᱠᱷᱟᱱ ᱫᱚ ᱟᱹᱰᱤ ᱜᱮ ᱱᱟᱯᱟᱭ ᱦᱩᱸ ᱦᱩᱸ ᱦᱩᱸ, ᱟᱹᱰᱤ ᱜᱮ ᱱᱟᱯᱟᱭ ᱠᱚᱜᱼᱟ, ᱦᱳᱭ ᱦᱳᱭ ᱟᱫᱚ ᱡᱮ ᱡᱮᱢᱚᱱ ᱵᱤᱱ ᱢᱮᱱ ᱠᱮᱫ ᱞᱮᱠᱟ ᱜᱮ, ᱟᱫᱚ ᱦᱳᱭ ᱦᱮᱸ ᱢᱮᱱ ᱫᱚ ᱟᱵᱚᱣᱟᱜ ᱥᱚᱢᱯᱚᱫ ᱜᱮ ᱟᱵᱚ ᱫᱚ ᱠᱚ ᱨᱮᱡ ᱤᱫᱤᱭᱮᱫ ᱵᱚᱱᱟ᱾ ᱟᱫᱚ ᱟᱵᱚ ᱜᱮ ᱦᱟᱸᱜ ᱠᱷᱟᱱ ᱵᱟᱵᱚᱱ ᱵᱩᱡ ᱫᱟᱲᱮᱭᱟᱜ ᱠᱟᱱᱟ᱾ ᱟᱫᱚ ᱡᱩᱫᱤ ᱦᱟᱸᱜ ᱠᱷᱟᱱ ᱚᱱᱠᱟ ᱞᱮᱠᱟ ᱛᱮ ᱛᱮ ᱡᱩᱫᱤ ᱡᱚᱛᱚ ᱦᱚᱲ ᱥᱟᱱᱟᱢ ᱦᱚᱲ ᱡᱩᱫᱤ ᱡᱩᱢᱤᱫ ᱵᱟᱵᱚᱱ ᱛᱟᱦᱮᱱᱟ, ᱛᱟᱦᱞᱮ ᱢᱤᱫ ᱫᱤᱱ ᱦᱤᱞᱚᱜ ᱫᱚ ᱱᱚᱝᱠᱟ ᱜᱮ ᱟᱹᱻ ᱟᱵᱚᱣᱟᱜ ᱱᱚᱜᱼᱚᱭ ᱱᱚᱝᱠᱟ ᱵᱤᱨ ᱵᱩᱨᱩ ᱠᱚᱫᱚ ᱩᱡᱟᱹᱲ ᱪᱟᱵᱟᱜᱼᱟ᱾ ᱢᱮᱱ ᱫᱚ ᱟᱫᱚ ᱚᱠᱟᱨᱮ ᱪᱮᱫ ᱵᱚᱱ ᱧᱟᱢᱟ? ᱪᱮᱫ ᱦᱚᱸ ᱵᱟᱵᱚᱱ ᱵᱩᱡᱽ ᱫᱟᱲᱮᱭᱟᱜᱼᱟ᱾ ᱦᱳᱭ ᱦᱳᱭ ᱟᱫᱚ ᱦᱳᱭ ᱟᱹᱵᱤᱱ ᱵᱤᱱ ᱢᱮᱱ ᱞᱮᱠᱟ ᱠᱮᱫ ᱜᱮ᱾ ᱟᱫᱚ ᱱᱚᱝᱠᱟ ᱜᱮ ᱟᱵᱚ ᱫᱚ ᱢᱟᱺᱡᱷᱤ ᱟᱛᱮᱫ ᱜᱮ ᱢᱮᱱᱟᱜ ᱵᱚᱱᱟ᱾ ᱟᱫᱚ ᱚᱱᱠᱟ ᱵᱷᱟᱵᱽ ᱛᱮᱜᱮ ᱱᱚᱣᱟ ᱡᱤᱱᱤᱥ ᱠᱚᱫᱚ ᱵᱚᱱ ᱨᱚᱯᱷᱟ ᱫᱚᱯᱷᱟ ᱫᱚᱦᱚ ᱫᱟᱲᱮᱭᱟᱜᱼᱟ᱾ ᱡᱟᱛᱮ ᱫᱚ ᱦᱟᱸᱜ ᱠᱷᱟᱱ ᱟᱜᱟᱢ ᱫᱤᱱ ᱨᱮ ᱱᱚᱝᱠᱟ ᱠᱟᱛᱮᱫ ᱜᱮ ᱮᱻ ᱵᱚᱱ ᱡᱤᱵᱚᱱ ᱡᱟᱯᱚᱱ ᱫᱟᱲᱮᱭᱟᱜᱼᱢᱟ᱾ ᱱᱚᱣᱟ ᱠᱚ ᱟᱛᱮᱜ ᱵᱚᱱ ᱩᱯᱚᱵᱚᱜᱽ ᱫᱟᱲᱮᱭᱟᱜᱼᱢᱟ ᱾
ᱦᱳᱭ, ᱦᱳᱭ᱾
ᱦᱳᱭ, ᱦᱳᱭ᱾
ᱟᱫᱚ ᱱᱚᱜᱼᱚᱭ ᱚᱝᱠᱟ ᱡᱟᱭᱦᱚᱠ ᱢᱮᱱ ᱜᱟᱱᱚᱜ-ᱟ, ᱟᱨᱚ ᱟᱹᱰᱤ ᱚᱱᱠᱟ ᱟᱭᱢᱟ ᱡᱤᱱᱤᱥ ᱜᱮ ᱢᱮᱱᱟᱜ ᱛᱟᱵᱚᱱᱟ ᱡᱮᱢᱚᱱ ᱱᱚᱜᱼᱚᱭ ᱱᱚᱣᱟ ᱢᱟᱛᱠᱚᱢ ᱢᱟᱛᱠᱚᱢ ᱜᱮᱞᱮᱫ ᱥᱩᱢᱚᱭ ᱥᱮ ᱠᱩᱸᱭᱰᱤ ᱡᱚᱠᱷᱚᱱ ᱡᱚᱜ ᱛᱟᱵᱚᱱᱟ᱾ ᱚᱱᱟ ᱚᱠᱛᱚ ᱚᱠᱛᱚ ᱨᱮ ᱧᱮᱞᱚᱜᱼᱟ, ᱪᱟᱹᱛ ᱵᱟᱹᱭᱥᱟᱹᱠᱷ ᱫᱤᱱ ᱟᱹᱰᱤ ᱟᱹᱰᱤ ᱴᱚᱴᱷᱟ ᱠᱚᱨᱮ ᱜᱮ ᱵᱩᱨᱩ ᱨᱮ ᱥᱮᱸᱜᱮᱞ ᱵᱚᱱ ᱫᱷᱚᱨᱟᱜᱼᱟ᱾
ᱥᱮᱜᱮᱞ ᱵᱚᱱ ᱫᱷᱚᱨᱟᱣᱟᱜ ᱠᱟᱱᱟ᱾ ᱦᱩᱸ ᱦᱩᱸ᱾ ᱦᱳᱭ ᱦᱳᱭ ᱢᱟᱛᱚᱢ ᱦᱟᱞᱟᱝ ᱥᱩᱵᱤᱫᱷᱟ ᱞᱟᱹᱜᱤᱫ, ᱦᱳᱭ ᱦᱳᱭ᱾
ᱥᱮ ᱜᱚᱝᱠᱮ ᱟᱹᱰᱤ ᱜᱚᱴᱟᱝ ᱚᱠᱛᱚ ᱦᱚᱸ ᱯᱚᱞᱚᱢᱮᱱᱟ ᱢᱟ ᱛᱚᱵᱮ᱾